ᱦᱮᱞᱳ᱾
ᱜᱚᱝᱠᱮ ᱡᱚᱦᱟᱨ ᱜᱮ᱾
ᱦᱮᱸ ᱜᱚᱢᱠᱮ ᱡᱚᱦᱟᱨ ᱜᱮ᱾
ᱦᱩᱸ ᱝᱠᱮ ᱥᱟᱜᱩᱱ ᱥᱮᱛ
ᱦᱮᱸ ᱜᱚᱝᱠᱮ ᱥᱟᱜᱩᱱ ᱥᱮᱛᱟᱜ᱾ ᱜᱚᱝᱠᱮᱸ ᱦᱮᱸ ᱜᱚᱝᱠᱮ ᱱᱟᱯᱟᱭ ᱵᱟᱲᱟ ᱜᱮᱛᱚ?
ᱦᱮᱸ ᱜᱚᱝᱠᱮ ᱤᱧᱦᱚᱸ ᱱᱟᱯᱟᱭ ᱵᱟᱲᱟ ᱜᱮ। ᱟᱨ ᱜᱚᱝᱠᱮ ᱟᱢ ᱥᱮ ᱚᱲᱟᱜ ᱠᱚᱨᱮ ᱦᱚᱸ ᱱᱟᱯᱟᱭ ᱵᱟᱲᱟ ᱜᱮᱭᱟ ᱠᱚ ᱥᱮ?
ᱦᱮᱸ ᱦᱮᱸ ᱜᱚᱝᱠᱮ ᱡᱷᱚᱛᱚ ᱱᱟᱦᱟᱜ ᱱᱤᱛᱚᱜ ᱞᱮᱠᱟ ᱫᱚ ᱱᱟᱯᱟᱭ ᱜᱮ ᱟᱨ ᱟᱥᱚᱜ ᱟᱹᱞᱤᱧ ᱥᱟᱱᱟᱢ ᱦᱚᱲᱜᱮ ᱱᱟᱯᱟᱭ ᱜᱮᱵᱚᱱ ᱛᱟᱦᱮᱱ ᱢᱟ।
ᱦᱳ ᱦᱳᱭ ᱥᱟᱱᱟᱢ ᱜᱮ ᱱᱟᱯᱟᱭ ᱵᱚᱱ ᱛᱟᱦᱮᱱ ᱢᱟ।
ᱦᱮᱸᱜᱚᱝ ᱜᱚᱝᱠᱮ ᱛᱟᱦᱚᱞᱮ ᱚᱱᱠᱟ ᱫᱚ ᱠᱟᱹᱢᱤ ᱠᱚᱫᱚ ᱱᱟᱦᱟᱜ ᱠᱟᱢᱤ ᱠᱟᱨᱡᱚ ᱠᱚᱫᱚ ᱛᱤᱱᱟᱹᱜ ᱥᱟᱺᱜᱤᱧ ᱟᱵᱚᱣᱟᱜ ᱡᱟᱦᱟᱸ ᱱᱤᱛᱚᱜ ᱟᱥᱚᱞ ᱠᱟᱢᱤ ᱠᱚ ᱛᱟᱵᱚᱱ? ᱢᱮᱱᱫᱚ ᱱᱚᱣᱟ ᱦᱩᱲᱩ ᱵᱩᱱ ᱪᱟᱥ। ᱠᱩ ᱵᱟᱨᱮᱛᱮ ᱥᱮ ᱛᱤᱱᱟᱹᱜ ᱜᱟᱱ ᱞᱟᱦᱟ ᱠᱟᱫᱟᱯᱮ ᱥᱮ ᱟᱣᱨᱤᱭᱟᱜ-ᱟ ᱚᱱᱮ ᱚᱱᱟ ᱠᱚ ᱵᱟᱨᱮᱛᱮ ᱠᱟᱹᱴᱤᱡ? ᱵᱤᱱ ᱞᱟᱹᱭ ᱞᱮᱠᱷᱟᱱ
ᱦᱮᱸ ᱜᱚᱝᱠᱮ᱾ ᱫᱟᱜ ᱡᱟᱹᱲᱤ ᱢᱟ ᱫᱟᱜ ᱡᱟᱹᱲᱤᱭᱮᱫ ᱜᱮᱭᱟ ᱟᱨ ᱤᱛᱟᱹ ᱠᱚᱦᱚᱸ ᱠᱟᱹᱴᱤᱡ ᱮᱨ ᱫᱚ ᱮᱨ ᱦᱩᱭ ᱠᱟᱱᱟ ᱡᱟᱦᱟᱸ ᱞᱟᱦᱟ ᱧᱚᱜ ᱠᱟᱴᱤᱡ ᱮᱨ ᱦᱩᱭ ᱟᱠᱟᱱ ᱛᱟᱦᱮᱸᱫ ᱚᱱᱟ ᱠᱚᱫᱚ ᱴᱩᱠ ᱴᱟᱠ ᱨᱚᱦᱚᱭ ᱠᱚᱫᱚ ᱨᱚᱦᱚᱭ ᱟᱜᱩ ᱦᱩᱭ ᱠᱟᱱᱟ ᱾ ᱠᱟᱱᱟ ᱟᱨ ᱡᱟᱦᱟᱸ ᱠᱚᱫᱚ ᱠᱟᱹᱴᱤᱡ ᱦᱩᱰᱤᱧ ᱧᱚᱜ ᱜᱮᱭᱟ ᱚᱱᱟ ᱠᱚᱫᱚ ᱦᱟᱸᱜ ᱟᱣᱨᱤ ᱨᱚᱦᱚᱭ ᱦᱩᱭᱩᱜᱼᱟ᱾ ᱛᱚ ᱜᱚᱝᱠᱮ ᱟᱯᱮ ᱠᱚᱫᱚ ᱯᱮ ᱨᱚᱦᱚᱭ ᱠᱮᱜᱼᱟ ᱥᱮ ᱟᱣᱨᱤ?
ᱦᱮᱸ ᱜᱚᱝᱠᱮ ᱚᱱᱠᱟ ᱫᱚ ᱱᱟᱦᱟᱜ ᱟᱞᱮ ᱠᱚᱫᱚ ᱟᱹᱣᱨᱤ ᱞᱮ ᱢᱟᱲᱟᱝ ᱚᱜ ᱜᱮᱭᱟ ᱢᱮᱱᱫᱚ ᱫᱟᱜ ᱡᱟᱹᱲᱤ ᱠᱚᱢᱛᱮ ᱱᱟᱦᱟᱜ ᱪᱟᱥ ᱠᱚᱫᱚ ᱟᱞᱮ ᱨᱮ ᱢᱟᱲᱟᱝ ᱛᱚᱵᱮ ᱱᱚᱜᱼᱚᱭ ᱡᱟᱦᱟᱸ ᱱᱤᱛᱳᱜ ᱱᱟᱦᱟᱜ ᱥᱮᱨᱢᱟ ᱡᱟᱹᱲᱤ ᱟᱬᱜᱚ ᱞᱮᱠᱟ ᱵᱩᱡᱷᱟᱹᱣ ᱠᱟᱱᱟ ᱢᱮᱱᱫᱚ ᱵᱟᱨ ᱯᱮ ᱫᱤᱱ ᱦᱟᱞᱠᱟ ᱦᱟᱞᱠᱟᱭ ᱫᱟᱜᱽ ᱟᱠᱟᱫ ᱛᱮ ᱠᱟᱹᱴᱤᱡ ᱟᱥᱟ ᱵᱷᱚᱨᱥᱟ ᱵᱩᱡᱩᱜ ᱠᱟᱱᱟ ᱡᱮ ᱵᱟᱝ ᱪᱟᱬᱜᱮ ᱱᱟᱦᱟᱜ ᱟᱵᱚ ᱦᱚᱸ ᱪᱟᱥᱵᱟᱥ ᱫᱚ ᱦᱟᱸᱜ ᱵᱚᱱ ᱨᱟᱠᱟᱵ ᱜᱮᱭᱟ ᱟᱨ ᱚᱱᱠᱟ ᱫᱚ ᱢᱤᱫ ᱵᱟᱨ ᱦᱚᱲ ᱫᱚ ᱱᱟᱦᱟᱜ ᱥᱤᱭᱩᱜ ᱦᱚᱸᱠᱚ ᱞᱟᱜᱟᱣ ᱜᱚᱫ ᱟᱠᱟᱱ ᱜᱮᱭᱟ ᱞᱚᱥᱚᱫ ᱨᱮ᱾ ᱦᱮᱸ ᱥᱮ᱾ ᱴᱨᱟᱠᱴᱚᱨ ᱠᱚᱛᱮ ᱦᱚᱸ ᱠᱩ ᱥᱤ ᱦᱚᱪᱚᱭᱮᱫ ᱜᱮᱭᱟ ᱢᱮᱱᱠᱷᱟᱱ ᱟᱫᱚ ᱚᱱᱟ ᱪᱟᱨᱟ ᱠᱚᱦᱟᱸᱜ ᱟᱹᱣᱨᱤ ᱦᱟᱨᱟ ᱜᱚᱫᱚᱜ ᱜᱮᱫᱚ ᱜᱮᱭᱟ ᱟᱨ ᱱᱤᱦᱟᱹᱛᱤ ᱪᱟᱨᱟ ᱠᱚ ᱦᱟᱨᱟ ᱞᱮᱱᱠᱷᱟᱱ ᱥᱮ ᱫᱟᱜᱽ ᱠᱚ ᱴᱷᱤᱠᱼᱴᱷᱟᱠ ᱫᱟᱜᱽ ᱵᱟᱲᱟ ᱞᱮᱠᱷᱟᱱ ᱪᱟᱥ ᱠᱚᱫᱚ ᱱᱟᱦᱟᱸᱜ ᱞᱮ ᱦᱩᱭ ᱦᱩᱭᱩᱜ ᱜᱮᱭᱟ᱾ ᱟᱪᱪᱷᱟ ᱜᱚᱝᱠᱮ ᱡᱟᱦᱟᱸ ᱛᱤᱱᱟᱹᱜ ᱡᱟᱦᱟᱸ ᱩᱰᱟᱹᱝ ᱜᱮᱞᱟᱝ ᱨᱚᱯᱚᱲᱮᱱ ᱡᱟᱜᱮ ᱱᱚᱣᱟ ᱱᱚᱣᱟ ᱮᱯ ᱨᱮᱱ ᱢᱟᱲᱟᱝ ᱜᱟᱹᱠᱷᱲᱤᱭᱟᱹᱮᱱ ᱥᱮ ᱢᱟᱨᱟᱝ ᱵᱚᱦᱚᱜ ᱢᱮᱱᱛᱮ ᱢᱮᱱᱟᱜ ᱟᱠᱟᱫ ᱫᱚ ᱩᱱᱠᱩ ᱡᱟᱦᱟᱸ ᱩᱰᱟᱹᱝ ᱴᱟᱭᱤᱢ ᱠᱚ ᱮᱢ ᱟᱠᱟᱱ, ᱚᱱᱟ ᱩᱰᱟᱹᱝ ᱴᱟᱭᱤᱢ ᱨᱮ ᱟᱞᱟᱝ ᱡᱩᱫᱤ ᱢᱤᱫᱴᱤᱡ ᱱᱟᱯᱟᱭ ᱧᱚᱜ ᱴᱨᱚᱯᱤᱠ ᱟᱹᱜᱩ ᱠᱟᱛᱮᱫ ᱥᱮ ᱚᱱᱟ ᱵᱟᱨᱮᱛᱮ ᱡᱩᱫᱤ ᱞᱝ ᱨᱚᱯᱚᱲ ᱠᱮᱭᱟ ᱟᱹᱰᱤ ᱱᱤᱦᱟᱹᱛᱤ ᱱᱟᱯᱟᱭ ᱠᱚᱜᱼᱟ, ᱢᱮᱱᱫᱚ ᱚᱱᱟ ᱚᱱᱟ ᱴᱨᱯᱤᱠ ᱠᱚ ᱵᱟᱨᱮᱛᱮ ᱟᱵᱮᱱ ᱦᱚᱸ ᱥᱮ ᱟᱹᱞᱤᱧ ᱦᱚᱸᱞᱤᱧ ᱜᱟᱞᱚᱪ ᱫᱟᱲᱮᱭᱟᱜ ᱢᱟ ᱚᱱᱠᱟᱱᱟᱜ ᱴᱨᱚᱯ ᱯᱤᱠ ᱵᱟᱨᱮᱛᱮ ᱡᱩᱫᱤ ᱟᱵᱮᱱ ᱴᱷᱮᱱ ᱵᱟᱰᱟᱭ ᱢᱮᱱᱟᱜ ᱟᱨ ᱛᱟᱦᱞᱮ ᱱᱤᱦᱟᱹᱛᱤ ᱠᱟᱹᱴᱤᱡ ᱵᱮᱱ ᱞᱟᱹᱭ ᱥᱚᱫᱚᱨ ᱠᱮᱭᱟ ᱡᱟ
ᱦᱩᱸ ᱜᱚᱝᱠᱮ᱾ ᱚᱱᱠᱟ ᱚᱱᱠᱟ ᱟᱵᱮᱱ ᱜᱚᱝᱠᱮ ᱫᱟᱲᱟᱱ ᱠᱚᱵᱮᱱ ᱪᱟᱞᱟᱣ ᱵᱟᱲᱟ ᱠᱟᱱ ᱠᱷᱟᱱ ᱟᱵᱱᱟᱜ ᱚᱱᱟ ᱫᱟᱲᱟᱱ ᱨᱮᱱᱟᱜ ᱚᱱᱟ ᱨᱮᱱᱟᱜ ᱪᱤᱠᱟᱵᱤᱱ ᱮᱠᱥᱯᱤᱭᱮᱱᱥ ᱠᱟᱜ ᱚᱱᱟ ᱜᱮᱵᱤᱱ ᱞᱟᱹᱭ ᱞᱮᱠᱷᱟᱱ᱾ ᱚᱱᱟ ᱠᱚᱜᱮᱞᱟᱝ, ᱜᱟᱞᱢᱟᱨᱟᱣ ᱠᱟᱹᱜᱼᱟ᱾
ᱦᱮᱸ ᱜᱚᱝᱠᱮ ᱚᱱᱠᱟ ᱫᱚ ᱱᱤᱦᱟᱹᱛᱤ ᱟᱹᱰᱤ ᱡᱚᱛᱷᱟᱛ ᱠᱟᱛᱷᱟ ᱜᱮ ᱢᱮᱱ ᱠᱟᱫᱟ ᱫᱟᱬᱟ ᱵᱟᱨᱮᱛᱮ ᱱᱤᱦᱟᱹᱛᱤ ᱨᱚᱯᱚᱲ ᱦᱚᱸ ᱫᱚᱨᱠᱟᱨ ᱠᱟᱱ ᱜᱮᱭᱟ᱾
ᱦᱩᱸ᱾
ᱦᱮᱸ᱾ ᱛᱚᱵᱮ ᱜᱚᱝᱠᱮ ᱚᱱᱠᱟ ᱫᱚ ᱱᱟᱦᱟᱜ ᱫᱟᱬᱟ ᱫᱚ ᱟᱹᱰᱤ ᱟᱭᱢᱟ ᱟᱭᱢᱟ ᱡᱟᱭᱜᱟ ᱜᱮ ᱫᱟᱬᱟ ᱵᱟᱲᱟ ᱦᱩᱭ ᱠᱟᱱ ᱜᱮᱭᱟ ᱥᱮ ᱫᱟᱬᱟ ᱠᱚᱨᱮ ᱦᱚᱸ ᱟᱹᱰᱤ ᱨᱟᱹᱥ ᱠᱟᱹ ᱥᱮ ᱨᱟᱹᱥᱠᱟᱹ ᱥᱟᱞᱟᱜ ᱛᱮᱜᱮ ᱡᱚᱴᱟᱣ ᱠᱚ ᱛᱟᱦᱮᱸ ᱞᱮᱱᱠᱷᱟᱱ ᱟᱹᱰᱤ ᱱᱟᱯᱟᱭ ᱦᱩᱭᱩᱜᱼᱟ᱾ ᱦᱮ᱾ ᱫᱚ ᱚᱱᱠᱟ ᱫᱚ ᱥᱟᱺᱜᱤᱧ ᱥᱟᱺᱜᱤᱧ ᱫᱚ ᱚᱱᱠᱟ ᱫᱚ ᱪᱟᱞᱟᱣ ᱵᱟᱲᱟᱜ ᱦᱩᱭ ᱠᱟᱱ ᱜᱮᱭᱟ ᱯᱟᱛᱟ ᱯᱚᱨᱚᱵᱽ ᱥᱮ ᱢᱮᱱᱫᱚ ᱚᱱᱠᱟᱱᱟᱜ ᱥᱟᱱᱛᱟᱲ ᱯᱟᱛᱟ ᱠᱚᱨᱮᱜ ᱦᱚᱸ, ᱪᱟᱞᱟᱣ ᱵᱟᱲᱟ ᱦᱩᱭ ᱠᱟᱱᱟ ᱢᱮᱱᱫᱚ ᱨᱟᱹᱥᱠᱟᱹ ᱨᱚᱢᱚᱡ ᱥᱟᱞᱟᱜ ᱛᱮ ᱨᱩᱣᱟᱹᱲ ᱦᱩᱭ ᱠᱟᱱᱟ, ᱚᱱᱠᱟ ᱫᱩᱠ ᱦᱟᱨᱠᱮᱛ ᱛᱮᱫᱚ ᱦᱟᱸᱜ ᱵᱟᱝ ᱨᱩᱣᱟᱹᱲ ᱵᱟᱲᱟ ᱦᱩᱭ ᱠᱟᱱᱟ᱾ ᱦᱩᱸ᱾ ᱯᱟᱛᱟ ᱯᱚᱨᱚᱵᱽ ᱠᱚᱨᱮ ᱦᱚᱸ ᱚᱱᱠᱟ ᱥᱟᱱᱛᱟᱲ, ᱯᱟᱛᱟ ᱯᱚᱨᱚᱵᱽ ᱠᱚᱨᱮ ᱫᱚ ᱢᱮᱱᱫᱚ ᱱᱚᱜᱼᱚᱭ ᱡᱮᱢᱚᱱ ᱛᱩᱢᱫᱟᱹᱜ ᱴᱟᱢᱟᱠ ᱟᱛᱮᱫ ᱨᱮᱦᱮᱲ ᱯᱮᱫᱤᱲ, ᱠᱚ ᱨᱩ ᱠᱟ ᱛᱮᱫ ᱠᱚ ᱮᱱᱮᱡ ᱟᱠᱚ ᱥᱮᱨᱮᱧ ᱟ ᱠᱚ ᱟᱹᱰᱤ ᱨᱟᱹᱥᱠᱟᱹ ᱵᱩᱡᱷᱟᱹᱜᱼᱟ ᱦᱮᱸ ᱚᱸᱰᱮ ᱛᱟᱞᱟᱨᱮ ᱠᱟᱹᱴᱤᱡ ᱟᱯᱲᱮ ᱠᱚᱦᱚᱸ ᱨᱩᱨᱩ ᱵᱟᱲᱟᱭ ᱦᱚᱲ ᱫᱚ ᱱᱟᱦᱟᱜ ᱠᱚ ᱨᱩ ᱜᱚᱫ ᱜᱮᱭᱟ, ᱦᱮᱸ ᱥᱮ ᱚᱱᱠᱟᱱ ᱤᱭᱟᱹ ᱰᱟᱺᱜᱣᱟᱹ ᱠᱚᱲᱟ ᱢᱮᱱᱫᱚ ᱟᱹ ᱤᱭᱚᱝ ᱠᱚᱲᱟ ᱠᱚ ᱱᱟᱦᱟᱜ ᱠᱚ ᱨᱩ ᱜᱚᱫ ᱥᱮ ᱮᱱᱮᱡ ᱥᱟᱯᱟᱯ ᱜᱚᱫᱚᱜ ᱜᱮᱭᱟ ᱠᱚ᱾
ᱟᱨ ᱜᱚᱝᱠᱮ ᱢᱤᱫᱴᱟᱝ ᱠᱟᱛᱷᱟᱧ ᱞᱟᱹᱭᱮᱜ-ᱟ, ᱟᱭᱟᱜ ᱵᱟᱱᱟ ᱦᱚᱲ ᱜᱮ ᱡᱮᱢᱚᱱ ᱨᱚᱲ ᱨᱮᱱᱟᱜ ᱥᱚᱢᱟᱱ ᱫᱟᱣ ᱞᱟᱝ ᱧᱟᱢ ᱢᱟ ᱚᱝᱠᱟ. ᱞᱮᱠᱟ ᱞᱟᱢ ᱨᱚᱲᱟ᱾
ᱦᱮᱸ ᱜᱚᱝᱠᱮ ᱦᱮᱸ ᱢᱟ ᱞᱟᱹᱭ ᱵᱤᱱ᱾
ᱢᱟᱱᱮ ᱱᱚᱝᱠᱟ ᱞᱮᱠᱟ ᱟᱞᱚ ᱦᱩᱭᱩᱜ ᱢᱟ ᱡᱮᱢᱚᱱ ᱢᱤᱫ ᱦᱚᱲ ᱤᱥᱯᱤᱪ ᱮ ᱮᱢᱮᱫ ᱞᱮᱠᱟᱭ ᱚᱱᱠᱟ ᱞᱮᱠᱟ ᱫᱚ ᱱᱟᱦᱟᱜ ᱟᱞᱚ ᱦᱩᱭᱩᱜ ᱢᱟ ᱱᱟᱦᱟᱜ᱾ ᱡᱮ ᱵᱟᱱᱟ ᱦᱚᱲ ᱜᱮ ᱡᱮᱢᱚᱱ ᱥᱚᱢᱟᱱ ᱨᱚᱲ ᱨᱮᱱᱟᱜ ᱫᱟᱣ ᱞᱟᱝ ᱧᱟᱢᱟ, ᱚᱱᱠᱟ ᱞᱮᱠᱟᱱᱟᱜ ᱠᱟᱛᱷᱟ ᱜᱚᱞᱯᱚ ᱟᱠᱟᱨ ᱛᱮᱞᱟᱝ ᱨᱚᱲᱟ᱾
ᱦᱮᱸ ᱜᱚᱝᱠᱮ ᱢᱟ ᱞᱟᱹᱭ ᱵᱮᱱ᱾
ᱦᱩᱸ᱾ ᱦᱩᱸ ᱛᱟᱦᱚᱞᱮ ᱟᱢ ᱢᱟᱲᱟᱝ ᱞᱟᱹᱭ ᱯᱩᱨᱟᱹᱣ ᱞᱮᱢ ᱦᱩᱸ ᱦᱩᱰᱤᱧ ᱧᱚᱜ ᱛᱮᱜᱮ ᱛᱟᱯᱚᱨᱮ
ᱦᱮᱸ ᱜᱚᱝᱠᱮ ᱛᱟᱦᱚᱞᱮ ᱚᱱᱮ ᱚᱱᱠᱟ ᱜᱮ ᱱᱟᱦᱟᱜ, ᱱᱟᱹᱭᱛᱮ ᱱᱟᱯᱟᱭ ᱛᱮ ᱮᱱᱮᱡ ᱵᱟᱲᱟ ᱥᱮ ᱨᱟᱹᱥ ᱠᱟᱹ ᱥᱟᱞᱟᱜ ᱛᱮ ᱚᱲᱟᱜ ᱨᱩᱣᱟᱹᱲ ᱤᱱᱟᱹ ᱤᱱᱤᱝᱠᱟᱹ ᱜᱮ ᱱᱟᱦᱟᱜ, ᱫᱟᱬᱟ ᱠᱚᱫᱚ᱾ ᱦᱮᱸ ᱢᱟ ᱱᱤᱛᱚᱜ ᱟᱵᱮᱱ ᱞᱟᱹᱭ ᱞᱮᱵᱮᱱ?
ᱦᱩᱸ᱾ ᱟᱹᱞᱤᱧ ᱦᱚᱸ ᱦᱚᱞᱟ ᱢᱟᱦᱫᱷᱮᱨ ᱡᱟᱦᱟᱸ ᱢᱤᱫᱴᱟᱝ ᱦᱩᱭᱱᱟ ᱵᱩᱨᱩ ᱵᱚᱸᱜᱟ, ᱟᱸ ᱟᱫᱚ ᱚᱸᱰᱮ ᱪᱟᱞᱟᱣ ᱦᱩᱭ ᱞᱮᱱ ᱜᱮᱭᱟ. ᱜᱟᱛᱮ ᱠᱚ ᱥᱟᱞᱟᱜ ᱜᱮ ᱟᱞᱮ ᱴᱷᱮᱱ ᱠᱷᱚᱱ ᱫᱚ ᱢᱟ ᱰᱷᱮᱨ ᱜᱮ ᱥᱟᱺᱜᱤᱧ ᱜᱮᱭᱟ, ᱛᱚ ᱚᱱᱟ ᱜᱟᱛᱮ ᱴᱷᱮᱱ ᱪᱟᱞᱟᱣ ᱠᱟᱛᱮᱫ ᱜᱮ ᱚᱸᱰᱮ ᱠᱷᱚᱱᱜᱮ ᱪᱟᱞᱟᱣ ᱦᱩᱭ ᱞᱮᱱᱟ᱾ ᱛᱚ, ᱚᱸᱰᱮ ᱪᱟᱞᱟᱣ ᱪᱟᱞᱟᱣ ᱦᱩᱭᱱᱟ ᱚᱸᱰᱮ ᱦᱚᱸ ᱧᱮᱞ ᱦᱩᱭᱱᱟ ᱵᱟᱝ ᱞᱟᱠᱪᱟᱨ ᱮᱱᱮᱡᱻ ᱥᱮᱨᱮᱧ ᱠᱚ ᱵᱷᱟᱹᱜᱤ ᱠᱚ ᱥᱟᱵ ᱫᱚᱦᱚ ᱟᱠᱟᱫ ᱜᱮᱭᱟ ᱱᱤᱛᱚᱜ ᱫᱷᱟᱹᱨᱤᱡ ᱛᱮ, ᱵᱟᱠᱷᱟᱱ ᱟᱹᱰᱤ ᱟᱹᱰᱤ ᱡᱟᱭᱜᱟ ᱫᱚ ᱚᱱᱟ ᱡᱤᱱᱤᱥ ᱠᱚ ᱟᱫ ᱪᱟᱵᱟᱜ ᱠᱟᱱᱟ᱾
ᱟᱪᱪᱷᱟ ᱟᱪᱪᱷᱟ᱾
ᱩᱸ ᱜᱚᱝᱠᱮ ᱛᱟᱦᱚᱞᱮ ᱵᱩᱨᱩ ᱵᱚᱸᱜᱟ ᱫᱚᱢ ᱪᱟᱞᱟᱣ ᱵᱟᱲᱟᱣ ᱠᱟᱱᱟ ᱥᱮ ᱵᱟᱝ?
ᱦᱮᱸ ᱜᱚᱝᱠᱮ ᱡᱟᱣ ᱥᱮᱨᱢᱟ ᱫᱚ ᱵᱟᱝ ᱪᱟᱞᱟᱣ ᱦᱩᱭ ᱠᱟᱱ ᱛᱟᱦᱮᱱ ᱨᱮᱦᱚᱸ ᱚᱱᱮ ᱱᱤᱭᱟᱹ ᱥᱮᱨᱢᱟ ᱫᱚ ᱱᱟᱦᱟᱜ ᱪᱟᱞᱟᱣ ᱥᱮ ᱥᱮᱴᱮᱨ ᱦᱩᱭ ᱞᱮᱱ ᱜᱮᱭᱟ, ᱦᱮᱸ ᱟᱹᱰᱤ ᱫᱟᱜ ᱡᱟᱹᱲᱤ ᱠᱷᱟᱹᱛᱤᱨ ᱱᱟᱦᱟᱜ ᱩᱱᱟᱹᱜ ᱮᱴᱟ ᱨᱟᱹᱥᱠᱟᱹ ᱨᱚᱢᱚᱡᱽ ᱵᱟᱝ ᱦᱩᱭ ᱞᱮᱱᱟ ᱛᱚᱵᱮ ᱮᱱᱛᱮ ᱨᱮᱦᱚᱸ ᱪᱮᱥᱴᱟ ᱦᱩᱭ ᱞᱮᱱᱟ ᱵᱟᱝ ᱢᱮᱱᱛᱮ ᱨᱟᱹᱥᱠᱟᱹ ᱨᱚᱢᱚᱡᱽ ᱦᱩᱭᱩᱜᱼᱟ᱾
ᱦᱮᱸ ᱦᱮᱸ᱾
ᱦᱮᱸ ᱢᱮᱱ ᱫᱚ ᱜᱚᱝᱠᱮ ᱱᱚᱣᱟ ᱠᱷᱚᱱ ᱠᱟᱹᱴᱤᱡ ᱥᱟᱺᱜᱤᱧ ᱧᱚᱜ ᱨᱮᱜᱮ ᱟᱞᱮ ᱟᱛᱩ ᱫᱤᱥᱚᱢ ᱫᱚ ᱠᱟᱱᱟ ᱛᱚ ᱢᱮᱱᱫᱚ ᱥᱮᱛᱟᱜ ᱟᱴ ᱵᱟᱡᱮ ᱚᱰᱚᱠ ᱞᱮᱱᱟᱞᱮ ᱟᱴ ᱵᱟᱡᱮ ᱠᱷᱚᱡ ᱫᱚ ᱦᱟᱸᱜ ᱚᱸᱰᱮ ᱯᱨᱟᱭ ᱮᱸ ᱪᱟᱞᱟᱣ ᱚᱠᱛᱮ ᱟᱹᱰᱤ ᱢᱤᱫᱴᱤᱡ ᱟᱫᱷᱟ ᱜᱷᱚᱱᱴᱟ ᱥᱮ ᱚᱱᱠᱟᱱᱟᱜ ᱠᱩᱲᱤ ᱢᱤᱱᱤᱴ ᱞᱮᱠᱟ ᱫᱟᱜ ᱠᱮᱫ ᱨᱮᱭ ᱩᱱ ᱨᱮ ᱠᱟᱹᱴᱤᱡ ᱟᱞᱮ ᱞᱮ ᱞᱮᱴ ᱧᱚᱜᱱᱟ ᱢᱮᱱᱫᱚ ᱵᱩᱨᱩ ᱫᱮᱡᱚᱜ ᱜᱮ ᱱᱟᱦᱟᱜ ᱞᱮ ᱞᱟᱜᱟᱣ ᱞᱮᱭᱟ ᱯᱨᱟᱭ ᱰᱮᱴᱴᱟ ᱥᱮᱱ ᱰᱮᱴᱴᱟ ᱥᱮᱱ ᱫᱮᱡ ᱠᱟᱛᱮ ᱟᱬᱜᱚ ᱟᱠᱟᱱᱟᱞᱮ ᱯᱨᱟᱭ ᱪᱟᱨᱴᱟ ᱥᱮᱱ
ᱦᱮᱸ ᱟᱞᱮ ᱦᱚᱸ ᱚᱱᱠᱟ ᱜᱮ ᱵᱩᱨᱩ ᱫᱮᱡ ᱛᱮ ᱦᱟᱸᱜ ᱟᱹᱰᱤ ᱜᱮ ᱵᱤᱞᱚᱢ ᱮᱱᱟ᱾ ᱟᱻ ᱟᱹᱰᱤᱜᱟᱱ ᱟᱹᱰᱤᱜᱟᱱ ᱜᱮᱵᱚᱱ ᱫᱮᱡᱚᱜ ᱠᱟᱱ ᱛᱟᱦᱮᱫ ᱥᱮ ᱚᱱᱟ ᱠᱷᱟᱹᱛᱤᱨ ᱫᱮᱡᱼᱼ ᱛᱮ ᱜᱮ ᱟᱹᱰᱤ ᱜᱟᱱ ᱵᱤᱞᱚᱢᱚᱜ ᱠᱟᱱ ᱛᱟᱦᱮᱸᱫ
ᱦᱮᱸ ᱜᱚᱝᱠᱮ ᱢᱮᱱ ᱫᱚ ᱟᱹᱰᱤ ᱥᱚᱞᱚ ᱥᱚᱞᱚ ᱢᱮᱱ ᱫᱚ ᱟᱨ ᱞᱮᱸᱡᱮᱫ ᱵᱟᱲᱟᱣ ᱠᱟᱱᱟ ᱥᱮᱼᱼ ᱩᱱᱟᱹᱜ ᱮᱠᱴᱟ ᱡᱚᱨ ᱛᱟᱲᱟᱢ ᱨᱮ ᱚᱱᱟ ᱟᱵᱚᱣᱟᱜᱼᱼ ᱮᱴᱠᱮᱴᱚᱬᱮ ᱦᱩᱭ ᱫᱟᱲᱮᱼᱟ ᱮᱭ ᱠᱟᱨᱚᱱ ᱛᱮ ᱱᱟᱦᱟᱜ ᱦᱟᱞᱠᱟᱼᱥᱟᱞᱠᱟ ᱜᱮ ᱫᱮᱡᱚᱜ ᱥᱮ ᱨᱟᱠᱟᱵᱚᱜ ᱚᱱᱠᱟ ᱜᱮ ᱱᱟᱭ ᱱᱟᱹᱭ ᱱᱟᱹᱭ ᱱᱟᱯᱟᱭ ᱡᱚᱛᱚ ᱦᱚᱲ ᱡᱮᱛᱮ ᱠᱚ ᱜᱮ ᱱᱟᱹᱭ ᱱᱟᱯᱟᱭ ᱛᱮᱼᱼ ᱢᱮᱬᱦᱮᱫ ᱛᱤ ᱢᱮᱬᱦᱮᱫ ᱡᱟᱸᱜᱟ ᱚᱲᱟᱜ ᱵᱚᱱ ᱨᱩᱣᱟᱹᱲ ᱥᱮᱱᱚᱜ ᱢᱟ ᱚᱱᱟ ᱜᱮᱛᱚ ᱵᱚᱱ ᱪᱮᱥᱴᱟᱭᱟ ᱥᱮᱵᱚᱱ ᱞᱟᱹᱭᱟ ᱦᱮᱸ ᱥᱮ ᱵᱟᱝᱼᱼ
ᱦᱩᱸ ᱟᱨ ᱥᱤᱲᱤ ᱠᱚᱦᱚᱸ ᱠᱚ ᱵᱮᱱᱟᱣ ᱟᱠᱟᱜ ᱨᱮᱦᱚᱸ ᱯᱩᱨᱟᱹ ᱫᱚ ᱵᱟᱝ ᱠᱚ ᱵᱮᱱᱟᱣ ᱯᱩᱨᱟᱹᱣ ᱠᱟᱜᱼᱟ ᱵᱟᱝᱼᱼ ᱟᱫᱚ ᱚᱱᱟ ᱠᱷᱟᱹᱛᱤᱨ ᱯᱩᱨᱚᱴᱟ ᱠᱚ ᱡᱩᱫᱤ ᱵᱮᱱᱟᱣ ᱯᱩᱨᱟᱹ ᱠᱟᱜ ᱠᱮᱭᱟ ᱮᱸᱰᱮ ᱠᱷᱟᱱ ᱫᱚ ᱩᱥᱟᱹᱨᱟ ᱧᱟ ᱠᱚ ᱫᱮᱡ ᱦᱩᱭ ᱠᱚᱜ ᱨᱮ ᱦᱚᱸ ᱟᱫᱚ ᱟᱫᱷᱟ ᱟᱫᱷᱟ ᱫᱩᱴ ᱠᱚ ᱵᱮᱱᱟᱣ ᱟᱠᱟᱜᱼᱟ
ᱦᱮᱸ ᱜᱚᱢᱠᱮ ᱟᱯᱲᱮ ᱠᱚᱫᱚ ᱦᱟᱸᱜ ᱥᱤᱲᱤ ᱥᱮᱱ ᱮᱼᱼ ᱦᱮᱸ ᱢᱮᱱ ᱫᱚ ᱱᱚᱜᱼᱚᱭ ᱡᱮ ᱥᱤᱲᱤ ᱠᱟᱛᱷᱟ ᱵᱮᱱ ᱨᱚᱲ ᱠᱮᱫᱮᱜᱼᱟ ᱢᱮᱱ ᱫᱚ ᱥᱤᱲᱤ ᱫᱚ ᱱᱟᱜ ᱧᱮᱞ ᱫᱚ ᱦᱩᱭᱮᱱ ᱜᱮᱭᱟ ᱤᱭᱩᱴᱩᱵᱽ ᱠᱚᱨᱮ ᱫᱚ ᱢᱮᱱᱠᱷᱟᱱᱼᱼ ᱡᱟᱦᱟᱸ ᱛᱮ ᱥᱤᱲᱤ ᱱᱟᱦᱟᱜ ᱥᱤᱲᱤ ᱯᱟᱥᱴᱟ ᱛᱮᱫ ᱟᱞᱮ ᱫᱚ ᱱᱟᱦᱟᱜ ᱵᱟᱞᱮ ᱨᱟᱠᱟᱵᱼᱼ ᱨᱟᱠᱟᱵ ᱟᱠᱟᱱᱟ ᱢᱮᱱ ᱫᱚ ᱚᱱᱠᱟᱱᱟᱜ ᱰᱷᱟᱯᱟ ᱰᱩᱯᱩ ᱛᱮᱜᱮ ᱨᱟᱠᱟᱵ ᱥᱮ ᱟᱬᱜᱚ ᱟᱠᱟᱱᱟ ᱞᱮᱼᱼ ᱦᱮᱸ ᱠᱟᱨᱚᱱ ᱥᱚᱢᱚᱭ ᱵᱟᱹᱱᱩᱜᱼᱟ ᱟᱨ ᱵᱟᱝ ᱠᱷᱟᱱ ᱫᱚ ᱱᱤᱦᱟᱹᱛᱤ ᱛᱮ ᱦᱚᱸ ᱱᱟᱦᱟᱜ ᱧᱮᱞ ᱦᱩᱭ ᱠᱚᱜ ᱜᱮᱭᱟ ᱵᱟᱝ ᱢᱮᱱ ᱛᱮᱫ ᱫᱚ ᱵᱟᱝ
ᱦᱩᱸ ᱪᱟᱞᱟᱜ ᱚᱠᱛᱚ ᱫᱚ ᱜᱚᱝᱠᱮ ᱪᱟᱞᱟᱜ ᱥᱚᱢᱚᱭ ᱫᱚ ᱥᱤᱲᱤ ᱛᱮ ᱜᱮ ᱨᱟᱠᱟᱵ ᱦᱩᱭᱱᱟ ᱟᱨ ᱦᱤᱡᱩᱜ ᱥᱚᱢᱚᱭ ᱵᱚᱨᱚᱱᱼᱼ ᱩᱥᱟᱹᱨᱟᱧᱟᱜ ᱨᱩᱣᱟᱹᱲ ᱨᱮᱱᱟᱜ ᱪᱮᱥᱴᱟ ᱦᱩᱭᱱᱟ ᱨᱩᱣᱟᱹᱲ ᱨᱮᱱᱟᱜ ᱟᱨᱦᱚᱸ ᱱᱚᱛᱮ ᱵᱟᱲᱟ ᱜᱷᱟᱴ ᱪᱟᱞᱟᱜ ᱨᱮᱭᱟᱜᱼᱼ ᱛᱟᱲᱟ ᱛᱟᱲᱤ ᱛᱮᱼᱼ ᱡᱚᱠᱷᱚᱱ ᱫᱚ ᱛᱚᱠᱷᱚᱱ ᱫᱚ ᱥᱤᱲᱤ ᱫᱚ ᱵᱟᱝ ᱥᱟᱵ ᱦᱩᱭ ᱞᱮᱱᱟ ᱡᱚᱠᱷᱚᱱ ᱫᱚ ᱠᱟᱡ ᱡᱟᱹᱱᱩᱢ ᱞᱟᱴᱟ ᱞᱟᱴᱟ ᱛᱮ ᱟᱬᱜᱚ ᱦᱩᱭᱱᱟ᱾
ᱟᱪᱪᱷᱟ ᱟᱪᱪᱷᱟᱼᱼ
ᱟᱫᱚ ᱱᱤᱭᱟᱹ ᱨᱮᱜᱮ ᱯᱷᱟᱥᱴ ᱴᱟᱭᱤᱢ ᱪᱟᱞᱟᱣ ᱦᱩᱭᱱᱟ ᱛᱚ ᱛᱚ ᱟᱹᱰᱤ ᱨᱟᱹᱥᱠᱟᱹ ᱜᱮ ᱟᱴᱠᱟᱨ ᱮᱱᱟ ᱵᱩᱡᱷᱟᱹᱣ ᱮᱱᱟ
ᱦᱮᱸ ᱜᱚᱝᱠᱮ ᱥᱮᱫᱟᱭ ᱠᱷᱚᱱᱟᱜ ᱠᱚ ᱞᱟᱹᱭᱟ ᱵᱟᱝ ᱢᱮᱱᱼᱼ ᱵᱩᱨᱩ ᱵᱩᱨᱩ ᱵᱚᱸᱜᱟ ᱥᱮ ᱵᱩᱨᱩ ᱯᱟᱛᱟ ᱢᱮᱱ ᱛᱮ ᱡᱟᱦᱟᱸ ᱩᱪᱷᱟᱹᱱ ᱟᱠᱟᱱ ᱟᱹᱰᱤ ᱨᱟᱹᱥᱠᱟᱹᱼᱼ ᱨᱟᱹᱥᱠᱟᱹ ᱥᱟᱞᱟᱜ ᱛᱮ ᱤᱱᱡᱚᱭ ᱢᱤᱫᱴᱤᱡ ᱟᱵᱚᱣᱟᱜ ᱦᱩᱭᱩᱜᱼᱟ ᱢᱮᱱᱫᱚ ᱚᱸᱰᱮ ᱡᱮ ᱵᱩᱨᱩ ᱵᱚᱸᱜᱟᱼᱼ ᱥᱮ ᱵᱩᱨᱩ ᱪᱚᱴ ᱫᱮᱡ ᱠᱟᱛᱮᱫ ᱢᱤᱫᱴᱤᱡ ᱦᱚᱲ ᱜᱟᱫᱮᱞ ᱟᱵᱚ ᱡᱚᱛᱚ ᱥᱟᱱᱛᱟᱲ ᱢᱟᱹᱱᱢᱤ ᱢᱤᱫ ᱠᱟᱛᱮᱫᱼᱼ ᱨᱚᱲ ᱜᱚᱞᱯᱚ ᱥᱮ ᱦᱟᱣ ᱦᱩᱞᱞᱟ ᱢᱤᱫᱴᱤᱡ ᱟᱸᱡᱚᱢᱚᱜᱼᱟ ᱟᱹᱰᱤ ᱨᱟᱹᱥᱠᱟᱹ ᱵᱩᱡᱷᱟᱹᱜᱼᱟ ᱚᱱᱠᱟ ᱜᱮ ᱛᱟᱞᱦᱮ ᱟᱬᱜᱚ ᱵᱟᱲᱟ ᱠᱟᱛᱮᱜ ᱜᱟᱹᱰᱤ ᱨᱮᱱᱟᱜ ᱦᱚᱸ ᱫᱚᱢᱮᱼᱼ ᱵᱷᱤᱲ ᱛᱟᱦᱮᱸ ᱠᱟᱱᱟ ᱟᱹᱰᱤ ᱫᱩᱠ ᱦᱟᱨᱠᱮᱛ ᱛᱮ ᱥᱟᱥᱮᱛ ᱠᱟᱛᱮᱫ ᱟᱹᱰᱤ ᱠᱚᱥᱴᱚ ᱢᱚᱥᱴᱚ ᱠᱟᱛᱮᱫ ᱱᱟᱦᱟᱜᱼᱼ ᱱᱚᱰᱮ ᱦᱮᱡ ᱦᱩᱭᱱᱟ ᱢᱮᱱ ᱫᱚ ᱡᱟᱦᱟᱸ ᱴᱷᱮᱱ ᱮᱱᱮᱡ ᱠᱟᱱ ᱠᱚ ᱮᱱᱮᱡᱼᱼ ᱛᱩᱢᱫᱟᱹᱜ ᱴᱟᱢᱟᱠ ᱥᱮ ᱦᱤᱲᱵᱤᱫᱤᱲ ᱚᱸᱰᱮ ᱦᱮᱡ ᱠᱟᱛᱮᱫ ᱟᱭᱢᱟ ᱟᱭᱢᱟ ᱡᱤᱱᱤᱥ ᱠᱚ ᱧᱮᱞ ᱵᱟᱲᱟ ᱦᱩᱭᱮᱱ ᱜᱮᱭᱟ ᱢᱮᱱ ᱫᱚᱼᱼ
ᱦᱮᱸ ᱜᱚᱝᱠᱮ ᱧᱮᱞ ᱦᱩᱭ ᱮᱱ ᱜᱮᱭᱟ ᱟᱹᱰᱤᱜᱟᱱ ᱟᱵᱚ ᱞᱟᱠᱪᱟᱨ ᱱᱟᱝ ᱡᱤᱱᱤᱥ ᱠᱚ ᱜᱮ ᱠᱚᱼᱼ ᱫᱚᱦᱚ ᱟᱠᱟᱫ ᱜᱮᱭᱟ ᱟᱹᱰᱤᱜᱟᱱ ᱟᱵᱚ ᱥᱟᱱᱛᱟᱲ ᱵᱷᱟᱭ ᱵᱚᱭᱦᱟ ᱠᱚ ᱜᱮᱼᱼ ᱵᱳᱭ ᱠᱷᱚᱱ ᱦᱚᱨᱚᱜ ᱵᱟᱸᱫᱮ ᱠᱷᱚᱱ ᱥᱮ ᱡᱚᱢ ᱧᱩ ᱠᱷᱚᱱ ᱫᱷᱟᱹᱨᱤᱡ ᱵᱟᱝᱢᱟ ᱯᱤᱴᱷᱟᱹ ᱠᱚᱦᱚᱸ ᱠᱚᱼᱼ ᱫᱚᱦᱚ ᱠᱟᱜ ᱛᱟᱦᱮᱸᱫ
ᱦᱮᱸ ᱜᱚᱢᱠᱮ ᱯᱤᱴᱷᱟᱹ ᱫᱚ ᱦᱟᱸᱜ ᱢᱮᱱ ᱜᱟᱱᱚᱜᱼᱟ ᱡᱚᱢ ᱫᱚ ᱡᱚᱢ ᱵᱤᱰᱟᱹᱣ ᱦᱩᱭ ᱮᱱ ᱜᱮᱭᱟ
ᱦᱮᱸ ᱦᱮᱸᱼᱼ
ᱦᱮᱸ ᱟᱫᱚ ᱟᱹᱰᱤ ᱟᱭᱢᱟ ᱠᱚ ᱫᱟᱢᱟᱜ ᱠᱟᱱᱟ ᱪᱮᱠᱟ ᱩᱱᱟᱹᱜ ᱫᱚ ᱡᱚᱢ ᱵᱟᱭ ᱜᱟᱱᱚᱜᱼᱟ
ᱦᱮᱸ ᱪᱚᱞᱞᱤᱥ ᱪᱚᱞᱞᱤᱥ ᱴᱟᱠᱟ ᱠᱟᱛᱮ ᱯᱩᱱ ᱜᱮᱞ ᱠᱚ ᱞᱟᱹᱭ ᱮᱫ ᱛᱮ ᱵᱟᱝᱼᱼ
ᱟᱪᱪᱷᱟ ᱟᱪᱪᱷᱟ ᱢᱮᱱᱫᱚ ᱟᱞᱮ ᱫᱚ ᱛᱟᱦᱚᱞᱮ ᱟᱨᱚ ᱫᱚᱥ ᱴᱟᱠᱟ ᱵᱟᱹᱲᱛᱤ ᱞᱟᱜᱟᱣ ᱠᱟᱫ ᱞᱮᱭᱟ ᱦᱮᱸ ᱯᱨᱟᱭ ᱯᱟᱸᱪ ᱪᱷᱚ ᱡᱚᱱ ᱞᱮ ᱛᱟᱦᱮᱸᱞᱮᱱᱟ ᱡᱚᱢ ᱠᱮᱫ ᱜᱮᱭᱟᱞᱮ ᱢᱚᱴᱟᱢᱩᱴᱤ ᱥᱟᱛ ᱪᱷᱚ ᱯᱟᱛᱲᱟ ᱜᱟᱱ ᱫᱚ ᱦᱮᱸ ᱛᱚᱵᱮ ᱩᱱᱟᱹᱜ ᱮᱠᱴᱟ ᱢᱟᱱᱮ ᱟᱵᱚ ᱥᱟᱱᱛᱟᱲ ᱟᱭᱳ ᱛᱟᱠᱚ ᱥᱮ ᱵᱟᱵᱟ ᱛᱟᱠᱚ ᱦᱚᱸ ᱩᱱᱟᱹᱜ ᱮᱠᱴᱟ ᱪᱮᱦᱨᱟ ᱵᱟᱝᱠᱚ ᱥᱤᱵᱤᱞ ᱦᱚᱪᱚᱣ ᱠᱟᱫ ᱴᱤᱡ ᱩᱱᱟᱹᱜ ᱢᱚᱱᱮ ᱵᱟᱭ ᱞᱟᱜᱟᱣ ᱞᱮᱱᱟ ᱯᱤᱪᱷᱟᱹ ᱨᱮᱫᱚ ᱡᱟᱜᱜᱮ ᱡᱟᱦᱟᱸ ᱛᱤᱱᱟᱹᱜ ᱩᱰᱟᱹᱝ ᱟᱠᱚ ᱪᱮᱥ ᱦᱟᱛᱟᱣ ᱠᱟᱫ ᱠᱚ ᱱᱟᱹᱭᱛᱮ ᱱᱟᱯᱟᱭ ᱛᱮ ᱡᱚᱢ ᱦᱚᱪᱚ ᱨᱮᱱᱟᱜ ᱚᱵᱚᱥᱥᱳᱭ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱼᱟ
ᱚᱸᱰᱮ ᱫᱚ ᱚᱸᱰᱮ ᱪᱟᱞᱟᱣ ᱠᱟᱛᱮᱜ ᱚᱱᱟ ᱯᱟᱛᱲᱟ ᱯᱤᱴᱷᱟᱹ ᱡᱚᱢ ᱜᱮ ᱨᱟᱹᱥᱠᱟᱹ ᱡᱮ ᱚᱱᱟ ᱥᱮᱵᱮᱞ ᱫᱚ ᱛᱤᱱᱟᱹᱜ ᱚᱱᱟ ᱫᱚ ᱵᱟᱝ ᱚᱸᱰᱮ ᱪᱟᱞᱟᱣ ᱠᱟᱛᱮᱜ ᱚᱱᱟ ᱡᱤᱱᱤᱥᱴᱟ ᱡᱚᱢ ᱚᱸᱰᱮ ᱚᱱᱟ ᱯᱷᱤᱞ ᱚᱱᱟᱴᱟᱜ ᱨᱮᱭᱟᱜ ᱤᱭᱟᱹᱜᱮ ᱨᱚᱢᱚᱡᱽ ᱜᱮ ᱟᱞᱟᱫᱟ
ᱦᱮᱸ ᱜᱚᱝᱠᱮ ᱟᱨ ᱚᱱᱠᱟ ᱜᱮ ᱢᱤᱫ ᱜᱟᱹᱴᱤᱡ, ᱟᱪᱪᱷᱟ ᱟᱪᱪᱷᱟ
ᱦᱩᱸ
ᱟ ᱜᱚᱢᱠᱮ ᱚᱱᱠᱟ ᱫᱚ ᱱᱟᱦᱟᱸᱜ ᱟᱞᱮᱫᱚ ᱥᱚᱴ ᱴᱟᱭᱤᱢ ᱨᱮ ᱥᱮᱴᱮᱨᱱᱟᱞᱮ ᱛᱚ ᱛᱟᱦᱚᱞᱮ ᱢᱮᱱᱫᱚ ᱪᱟᱲᱮᱜᱮ ᱚᱱᱟ ᱠᱚ ᱡᱚᱢ ᱵᱟᱲᱟᱛᱜᱮ ᱱᱟᱦᱟᱸᱜ ᱟᱹᱭᱩᱵ ᱥᱮᱱ ᱪᱟᱞᱟᱣ ᱟᱹᱭᱩᱵ ᱜᱚᱫᱚᱜ ᱠᱟᱱ ᱜᱮᱭᱟ ᱛᱟᱦᱚᱞᱮ ᱚᱱᱟ ᱟᱹᱭᱩᱵ ᱜᱚᱫᱚᱜ ᱚᱠᱛᱚ ᱨᱮᱜᱮ ᱢᱤᱫ ᱡᱷᱟᱞᱟᱠ ᱥᱮ ᱵᱟᱨ ᱡᱷᱟᱞᱟᱠ ᱞᱮ ᱮᱱᱮᱡ ᱜᱚᱫ ᱠᱮᱫᱟ ᱟᱨ ᱪᱟᱲᱮ ᱢᱟᱲᱮ ᱵᱤᱫᱟᱹᱭ ᱞᱮ ᱦᱟᱛᱟᱣ ᱠᱮᱫᱟ ᱚᱸᱰᱮ ᱠᱷᱚᱱᱟᱜ ᱠᱟᱨᱚᱱ ᱧᱤᱫᱟᱹ ᱧᱩᱛᱟᱹᱛ ᱨᱮᱱᱟᱜ ᱵᱮᱯᱟᱨ ᱛᱚ ᱟᱨ ᱥᱟᱺᱜᱤᱧ ᱦᱚᱨ ᱨᱮᱱᱟᱜ ᱵᱮᱯᱟᱨ ᱠᱟᱱᱟ
ᱦᱮᱸ
ᱠᱟᱨᱚᱱ ᱪᱟᱬᱮ ᱧᱚᱜ ᱩᱰᱩᱜ ᱜᱮ ᱱᱟᱯᱟᱭᱚᱜᱼᱟ ᱟᱨ ᱱᱤᱦᱟᱹᱛᱤ ᱡᱩᱫᱩ ᱥᱩᱨ ᱧᱚᱜ ᱨᱮᱱ ᱦᱚᱲ ᱛᱟᱦᱮᱸ ᱦᱩᱭᱠᱜ ᱠᱮᱭᱟ ᱠᱟᱹᱴᱤᱡ ᱟᱨ ᱟᱨᱚ ᱠᱟᱹᱴᱤᱡ ᱚᱸᱰᱮ ᱢᱤᱫᱴᱤᱡ ᱛᱤᱸᱜᱩ ᱵᱷᱟᱵᱽᱱᱟ ᱨᱮᱱᱟᱜ ᱥᱮ ᱛᱟᱺᱜᱤ ᱛᱟᱲᱟᱜ ᱨᱮᱱᱟᱜ ᱠᱤᱪᱷᱩ ᱚᱱᱠᱟᱱᱟᱜ ᱵᱮᱯᱟᱨ ᱦᱩᱭ ᱠᱚᱜ ᱠᱮᱭᱟ ᱢᱮᱱᱠᱷᱟᱱ ᱥᱟᱺᱜᱤᱧ ᱨᱟᱥᱛᱟ ᱟᱹᱭ ᱠᱟᱛᱮ ᱠᱟᱹᱴᱤᱡ ᱱᱤᱡᱮᱨᱟᱜ ᱦᱚᱸ ᱪᱤᱱᱛᱟ ᱵᱷᱟᱵᱱᱟ ᱧᱤᱫᱟᱹ ᱨᱮᱱᱟᱜ ᱵᱮᱯᱟᱨ ᱟᱨ ᱦᱚᱨ ᱵᱤᱨ ᱟᱨ ᱚᱱᱛᱮ ᱫᱚᱢᱮ ᱵᱤᱨ ᱜᱟᱡᱟᱲ ᱠᱚ ᱢᱮᱱᱟᱜ ᱟᱠᱟᱫ ᱜᱮᱭᱟ ᱧᱚᱜ ᱜᱮ ᱫᱟᱹᱲ ᱦᱩᱭᱱᱟ
ᱩᱸ
ᱚᱱᱟᱜᱮ ᱟᱹᱰᱤ ᱵᱷᱟᱜᱮ ᱜᱮ ᱵᱩᱡᱷᱟᱹᱣᱱᱟ ᱟᱫᱚ ᱛᱟᱭᱚᱢ ᱫᱟᱨᱟᱢ ᱟᱨᱦᱚᱸ ᱪᱟᱞᱟᱜ ᱨᱮᱭᱟᱜ ᱢᱚᱱᱮ ᱦᱳᱭ ᱠᱟᱱᱟ ᱡᱮ ᱵᱟᱝᱢᱟ ᱟᱨᱦᱚᱸ ᱪᱟᱞᱟᱜ ᱦᱩᱭᱩᱜᱼᱟ ᱚᱱᱠᱟ ᱞᱮᱠᱟᱱ ᱟᱵᱚᱣᱟᱜ ᱞᱟᱠᱟᱨ ᱮᱱᱮᱡ ᱥᱮᱨᱮᱧ ᱡᱟᱦᱟᱸ ᱠᱚᱨᱮ ᱠᱚ ᱠᱚᱨᱟᱣ-ᱟ ᱠᱚ ᱦᱩᱭᱩᱜ ᱜᱮᱭᱟ ᱡᱮᱢᱚᱱ ᱯᱟᱴᱟᱵᱤᱸᱫᱟᱹ ᱜᱷᱟᱴᱥᱤᱞᱟᱹ ᱯᱟᱛᱟ ᱚᱱᱟ ᱠᱚᱨᱮ ᱟᱵᱚ ᱪᱟᱞᱟᱜ ᱫᱚᱨᱠᱟᱨ ᱠᱟᱱ ᱛᱟᱵᱚᱱᱟ
ᱦᱮᱸ ᱜᱚᱝᱠᱮ ᱱᱤᱦᱟᱹᱛᱤ ᱱᱚᱜᱼᱱᱟ ᱠᱚᱫᱚ ᱪᱟᱞᱟᱣ ᱫᱚᱨᱠᱟᱨ ᱠᱟᱱᱟ ᱠᱟᱨᱚᱱ ᱟᱵᱚ ᱫᱚ ᱡᱟᱦᱟᱸ ᱛᱤᱱᱟᱹᱜ ᱥᱟᱱᱛᱟᱲ ᱢᱟᱹᱱᱢᱤ ᱫᱮᱥ ᱵᱤᱫᱮᱥ ᱨᱮᱱ ᱢᱮᱱᱟᱜ ᱟᱠᱟᱫ ᱵᱚᱱ ᱡᱚᱛᱚ ᱢᱤᱫ ᱥᱟᱱᱛᱟᱲ ᱢᱤᱫᱴᱷᱮᱱ ᱵᱚᱱ ᱡᱩᱢᱤᱫᱚᱜ ᱠᱟᱱᱟ ᱠᱟᱹᱡ ᱟᱵᱚ ᱵᱚᱱ ᱨᱚᱲ ᱜᱚᱞᱯᱷᱚ ᱡᱚᱱᱚᱜ ᱠᱟᱱᱟ, ᱦᱚᱳᱭᱛᱳ ᱩᱨᱩᱢ ᱩᱯᱨᱩᱢ ᱵᱟᱝ ᱨᱮᱦᱚᱸ ᱡᱟᱜᱜᱮ ᱮ ᱫᱟᱫᱟ ᱮ ᱵᱷᱟᱹᱭ ᱚᱱᱮ ᱚᱱᱠᱟ ᱠᱟᱛᱮᱫ ᱵᱚᱱ ᱨᱚᱯᱚᱲ ᱠᱟᱱᱟ ᱟᱹᱰᱤ ᱨᱟᱹᱥᱠᱟᱹ ᱵᱩᱡᱷᱟᱹᱜ ᱠᱟᱱᱟ ᱦᱮᱸ ᱥᱮ ᱵᱟᱝ?
ᱦᱮᱸ ᱦᱮᱸ
ᱢᱮᱱᱫᱚ ᱚᱱᱠᱟᱜᱮ ᱟᱹᱰᱤ ᱨᱟᱹᱥᱠᱟᱹ ᱵᱩᱡᱷᱟᱹᱣᱱᱟ ᱨᱟᱠᱟᱵ ᱥᱚᱢᱚᱭ ᱱᱟᱦᱟᱸᱜ ᱢᱤᱫᱴᱤᱡ ᱚᱠᱟᱨᱮᱱ ᱪᱚᱝ ᱥᱟᱱᱛᱟᱲ ᱠᱩᱲᱤ ᱜᱤᱫᱽᱟᱹᱨ ᱠᱟᱱ ᱜᱮᱭᱟᱭ ᱦᱮᱸ ᱥᱮ ᱚᱱᱠᱟ ᱜᱮ ᱩᱱᱤ ᱦᱚᱸ ᱨᱟᱠᱟᱵ ᱛᱮᱜᱮ ᱠᱟᱹᱴᱤᱡ ᱠᱚᱥᱴᱚ ᱧᱚᱜᱼᱮ ᱵᱩᱡᱽᱮᱜᱟ ᱢᱮᱱᱫᱟᱭ ᱮ ᱛᱟᱦᱚᱞᱮ ᱱᱤᱦᱟᱹᱛ ᱜᱮ ᱩᱱᱤ ᱠᱚᱥᱴᱚᱭ ᱵᱩᱡᱷᱮᱫ ᱠᱟᱱ ᱠᱟᱹᱴᱤᱡᱟᱜ ᱟᱯᱲᱮ ᱠᱚᱦᱚᱸ ᱠᱟᱹᱴᱤᱡ ᱮ ᱩᱱᱤ ᱥᱚᱦᱚᱡᱩᱜᱤ ᱥᱚᱦᱚᱡᱚᱜᱤᱛᱟ ᱨᱮᱱᱟᱜ ᱠᱟᱹᱴᱤᱡ ᱚᱱᱠᱟᱱᱟ ᱚᱱᱟ ᱦᱩᱭ ᱮᱱᱟ ᱛᱟᱦᱚᱞᱮ ᱩᱱᱤ ᱦᱚᱸ ᱪᱮᱨᱦᱟ ᱥᱟᱦᱤᱡ ᱢᱮᱱ ᱠᱮᱫᱟᱭ ᱯᱮᱲᱟ ᱫᱟᱫᱟ ᱠᱟᱹᱴᱤᱡ ᱮ ᱥᱟᱵ ᱫᱟᱨᱟᱢ ᱥᱮ ᱨᱟᱠᱟᱵ ᱫᱟᱨᱟᱢ ᱠᱟᱹᱧ ᱯᱮ ᱚᱫᱷᱮᱠ ᱫᱩᱨ ᱦᱟᱹᱵᱤᱡ ᱟᱫᱚ ᱱᱤᱦᱛᱜ ᱜᱮ ᱛᱤ ᱨᱮ ᱥᱟᱵ ᱠᱟᱛᱮᱫ ᱨᱟᱠᱟᱵ ᱦᱩᱭᱮᱱ ᱜᱮᱭᱟ ᱠᱟᱨᱚᱱ ᱟᱵᱚ
ᱢᱤᱫᱴᱮᱱ ᱦᱚᱲ ᱯᱟᱥᱮ ᱨᱮ ᱢᱤᱫᱴᱮᱱ ᱦᱚᱲ ᱵᱟᱢ ᱛᱟᱦᱮᱸ ᱞᱮᱱᱠᱷᱟᱱ ᱦᱮᱸ ᱚᱵ ᱢᱤᱫᱴᱟᱝ ᱦᱚᱲ ᱯᱟᱥᱮ ᱨᱮ ᱢᱤᱫᱴᱟᱝ ᱦᱚᱲ ᱵᱟᱝ ᱮ ᱛᱤᱸᱜᱩ ᱞᱮᱱᱠᱷᱟᱱ ᱫᱚ ᱪᱤᱠᱟᱹᱛᱮ ᱦᱚᱲ ᱫᱚ ᱵᱚᱱ ᱵᱟᱪᱷᱟᱜ-ᱟ᱾
ᱦᱮᱸ ᱜᱚᱝᱠᱮ ᱩᱱ ᱨᱮᱱ ᱦᱚᱸ ᱡᱚᱴᱟᱣ ᱠᱚᱫᱚ ᱛᱟᱦᱮᱸ ᱞᱮᱱ ᱜᱮᱭᱟ ᱠᱚ ᱢᱮᱱᱫᱚ ᱩᱱᱠᱩ ᱫᱚ ᱦᱟᱜ ᱟᱹᱰᱤ ᱪᱟᱬᱮ ᱪᱟᱬᱮ ᱜᱮ ᱦᱟᱸᱜ ᱠᱚ ᱨᱟᱠᱟᱵ ᱫᱟᱲᱮᱭᱟᱜ ᱠᱟᱱᱟ ᱢᱮᱱᱠᱷᱟᱱ ᱱᱩᱭ ᱫᱚ ᱦᱟᱸᱜ ᱠᱚ ᱵᱟᱹᱜᱤ ᱤᱫᱤᱭᱟᱭ ᱠᱟᱱᱟ ᱛᱟᱦᱚᱞᱮ ᱟᱹᱞᱤᱧ ᱵᱟᱨ ᱨᱮ ᱫᱟ ᱛᱟᱹᱲᱤ ᱞᱤᱧ ᱛᱟᱦᱮᱸ ᱞᱮᱱ ᱛᱮ ᱩᱱᱤ ᱞᱤᱧ ᱥᱟᱵ ᱨᱟᱠᱟᱵ ᱠᱮᱫᱮ ᱜᱮᱭᱟ ᱠᱤᱪᱷᱩ ᱡᱷᱟᱹᱞ ᱟᱨ ᱚᱮ ᱜᱚᱞᱯᱚ ᱵᱟᱲᱟ ᱠᱟᱛᱮᱫ ᱚᱠᱟᱨᱮᱱ ᱚᱠᱟᱨᱮᱱ ᱵᱟᱝ ᱚᱱᱟ ᱠᱚ ᱦᱟᱜ ᱜᱚᱞᱯᱚ ᱵᱟᱲᱟ ᱦᱩᱭᱮᱱ ᱜᱮᱭᱟ᱾ ᱦᱮᱸ ᱤᱱᱟᱹ ᱠᱟᱛᱮᱫ ᱱᱟᱜ ᱵᱷᱮᱜᱟᱨ ᱵᱟᱲᱟ ᱦᱩᱭᱱᱟ ᱟᱨ ᱱᱤᱦᱟᱹᱛᱤ ᱢᱮᱱ ᱜᱟᱱᱚᱜ-ᱟ ᱟᱵᱚ ᱡᱚᱛᱚ ᱥᱟᱱᱛᱟᱲ ᱢᱟᱹᱱᱢᱤ ᱜᱮᱵᱚᱱ ᱪᱟᱞᱟᱣ ᱠᱟᱱᱟ
ᱦᱮᱸ
ᱢᱮᱱᱫᱚ ᱡᱚᱛᱚ ᱠᱚᱜᱮ ᱱᱟᱭ ᱛᱮ ᱱᱟᱯᱟᱭ ᱛᱮ ᱡᱩᱫᱤ ᱵᱩᱨᱩ ᱨᱟᱠᱟᱵ ᱜᱚᱲᱚ ᱥᱚᱯᱚᱦᱚᱫ ᱠᱟᱛᱮ ᱡᱩᱫᱤ ᱵᱚᱱ ᱨᱟᱠᱟᱵᱚᱜ-ᱟ ᱟᱹᱰᱤᱜᱮ ᱱᱟᱯᱟᱭᱚᱜ-ᱟ ᱠᱟᱨᱚᱱ ᱱᱤᱛᱚᱜ ᱨᱮᱱ ᱥᱟᱱᱛᱟᱲ ᱦᱚᱯᱚᱱ ᱠᱚᱫᱚ ᱱᱟᱦᱟᱜ ᱚᱱᱠᱟ ᱫᱚ ᱵᱤᱨ ᱵᱩᱨᱩ ᱫᱚ ᱱᱟᱦᱟᱜ ᱩᱱᱟᱹᱜ ᱮᱠᱴ ᱜᱚᱴᱟ ᱵᱟᱵᱚᱱ ᱪᱟᱞᱟᱣ ᱵᱟᱲᱟᱜ ᱜᱮᱭᱟ ᱛᱚ ᱟᱨ ᱦᱚᱴᱟ ᱛᱮ ᱡᱩᱫᱤ ᱵᱤᱨ ᱵᱩᱨᱩ ᱵᱚᱱ ᱧᱟᱢᱟ ᱠᱟᱴᱤᱡ ᱮᱴᱠᱮᱴᱚᱬᱮ ᱦᱩᱭᱩᱜ ᱜᱮᱭᱟ᱾
ᱟᱜᱩ ᱦᱩᱭ ᱱᱟ
ᱡᱮ
ᱚᱱᱮ ᱡᱟᱦᱟᱸ ᱟᱠᱚ ᱵᱚᱸᱜᱟ ᱵᱩᱨᱩ ᱯᱟᱹᱛᱤᱭᱟᱹᱣ ᱢᱮᱱᱟᱜ ᱛᱟᱠᱚᱣᱟ ᱟᱹᱰᱤᱴᱟᱜ ᱪᱟᱜ ᱥᱮ ᱮᱜ ᱠᱤᱪᱷᱩ ᱜᱚᱜᱚ ᱛᱟᱠᱚ ᱧᱮᱞ ᱦᱩᱭᱱᱟ ᱠᱟᱹᱴᱤᱡ ᱠᱟᱹᱴᱤᱡ ᱢᱟᱭ ᱛᱟᱠᱚ ᱵᱩᱱᱩ ᱛᱟᱠᱚ ᱦᱮᱢᱮ ᱠᱟᱛᱮᱫ ᱠᱚ ᱨᱟᱠᱟᱵ ᱱᱟ᱾ ᱤᱧ ᱚᱱᱟ ᱡᱤᱱᱤᱥᱴᱟᱜ ᱟᱹᱰᱤ ᱤᱭᱟᱹ ᱞᱤᱧ ᱧᱮᱞ ᱠᱮᱜ-ᱟ ᱞᱤᱪᱤᱵ ᱩᱱᱟᱹᱜ ᱫᱷᱤᱨᱤ ᱞᱮᱸᱡᱮᱫ ᱨᱮ
ᱩᱱᱠᱩ ᱦᱮᱢᱮ ᱠᱟᱛᱮᱫ ᱠᱚ ᱨᱟᱠᱟᱵ ᱫᱟᱲᱮ ᱭᱟᱫᱟ ᱟᱹᱰᱤ ᱤᱭᱟᱹᱞᱤᱧ ᱵᱩᱡᱷᱟᱹᱣ ᱠᱮᱫ-ᱟ ᱵᱮᱯᱟᱨ ᱜᱮ ᱡᱮ ᱱᱮᱦᱚᱨ
ᱡᱮ ᱱᱤᱦᱟᱹᱛᱤ
ᱦᱮᱸ
ᱠᱟᱹᱴᱤᱡ ᱚᱱᱠᱟ ᱫᱚ ᱵᱩᱡᱷᱟᱹᱣ ᱜᱚᱫᱚᱜ ᱜᱮᱭᱟ, ᱢᱮᱱᱠᱷᱟᱱ ᱠᱟᱹᱴᱤᱡ ᱜᱮ ᱢᱟᱱᱮ ᱚᱱᱟᱫᱚ ᱟᱵᱚ ᱢᱟᱹᱱᱢᱤᱭᱟ ᱜᱮ ᱦᱚᱸ ᱵᱷᱩᱞ ᱠᱟᱱᱟ ᱠᱟᱨᱚᱱ ᱵᱚᱸᱜᱟ ᱵᱩᱨᱩ ᱫᱚ ᱱᱤᱥᱜᱮᱥᱮ ᱵᱟᱝ ᱜᱟᱱ ᱞᱮᱱᱟ ᱠᱟᱨᱚᱱ ᱫᱚ ᱦᱩᱱᱟᱹᱝ ᱜᱟᱱ ᱠᱚᱜ ᱜᱮᱭᱟ᱾ ᱢᱮᱱᱫᱚ ᱜᱤᱫᱽᱨᱟᱹ ᱦᱚᱵᱚᱨ ᱠᱟᱛᱮ ᱨᱟᱠᱟᱵ ᱫᱚ ᱩᱪᱤᱛ ᱵᱟᱝ ᱛᱟᱦᱮᱸ ᱞᱮᱱᱟ ᱠᱟᱨᱚᱱ ᱫᱟᱜ ᱵᱩᱨᱩ ᱨᱮᱱᱟᱜ ᱵᱮᱯᱟᱨ ᱠᱟᱱᱟ ᱫᱟᱜ ᱛᱮ ᱞᱮᱸᱡᱮᱫ ᱜᱚᱫ ᱞᱮᱱᱠᱷᱟᱱ ᱟᱹᱰᱤ ᱟᱭᱢᱟ ᱠᱷᱚᱹᱛᱤ ᱜᱚᱫᱚᱜ ᱜᱮᱭᱟ᱾ ᱦᱮᱸ ᱟᱫᱚ ᱮᱱᱛᱮ ᱨᱮᱦᱚᱸ ᱚᱱᱮ ᱡᱮ ᱢᱤᱫᱴᱤᱡ ᱟᱵᱚᱣᱟᱜ ᱟᱸᱥ ᱥᱮ ᱢᱤᱫᱴᱤᱡ ᱠᱩᱠᱢᱩ ᱢᱮᱱᱟᱜ ᱡᱮ ᱵᱩᱨᱩ ᱵᱚᱸᱜᱟ ᱪᱟᱞᱟᱣ ᱠᱟᱛᱮᱫ ᱱᱮᱦᱚᱨ ᱡᱚᱦᱟᱨ ᱜᱚᱰ ᱟᱹᱜᱩᱭᱟᱹᱧ
ᱦᱩᱸ ᱦᱩᱸ ᱟᱹᱰᱤ ᱜᱟᱱ ᱜᱚᱜᱚ ᱵᱟ ᱛᱟᱠᱚᱧ ᱧᱮᱞ ᱠᱮᱫ ᱚᱱᱠᱟ ᱜᱮ ᱦᱮᱢᱮ ᱠᱟᱛᱮ ᱠᱚ ᱨᱟᱠᱟᱵ ᱮᱱᱟ ᱟᱨᱦᱚᱸ ᱠᱚ ᱞᱟᱹᱭᱟᱜ ᱠᱟᱱᱟ ᱞᱟᱦᱟ ᱥᱮᱫ ᱦᱚᱸ ᱟᱢᱟᱜ ᱟᱨᱦᱚᱸ ᱢᱤᱫᱴᱟᱝ ᱚᱱᱠᱟ ᱵᱟᱵᱟ ᱦᱚᱜᱤᱧ ᱟᱸᱡᱚᱢ ᱠᱮᱫᱮᱭᱟ ᱞᱟᱹᱭᱟᱭ ᱞᱟᱹᱭᱫᱟᱭ ᱞᱟᱦᱟ ᱥᱮᱨᱢᱟ ᱢᱟᱨᱟᱝ ᱵᱟᱹᱵᱩ ᱦᱮᱢ ᱠᱮᱛᱮᱜ ᱤᱧ